ᱡᱚᱦᱟᱨ ᱜᱤ ᱜᱚᱢᱠᱮ
ᱦᱮᱸ ᱡᱚᱦᱟᱨ ᱜᱮ
ᱦᱳᱭ ᱪᱮᱫ ᱞᱮᱠᱟ ᱱᱟᱯᱟᱭ ᱜᱮᱭᱟ ᱵᱮᱱ
ᱦᱮᱸ ᱱᱟᱯᱟᱭ ᱜᱤ ᱟᱵᱮᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱪᱟᱸᱫᱚ ᱟᱥᱤᱨᱵᱟᱫᱽ ᱛᱮ ᱟᱫᱚ ᱱᱟᱦᱟᱜ ᱵᱮᱱ ᱨᱚᱲᱮᱫ ᱠᱟᱱ ᱠᱷᱟᱱ ᱱᱚᱶᱟ ᱢᱟᱭᱤᱠ ᱢᱳᱵᱟᱭᱤᱞ ᱥᱳᱨ ᱥᱮᱫᱜᱮ ᱨᱚᱲ ᱵᱮᱱ ᱢᱚᱪᱟ ᱥᱩᱨ ᱥᱮᱫᱜᱮ ᱢᱟᱭᱤᱠ ᱨᱮᱫᱚ ᱨᱚᱲ ᱵᱮᱱ
ᱟᱪᱪᱷᱟ ᱟᱪᱪᱷᱟ ᱴᱷᱤᱠ ᱜᱮᱭᱟ
ᱦᱳᱭ ᱛᱷᱚᱲᱟ ᱥᱟᱺᱜᱤᱧ ᱨᱮ ᱨᱚᱲ ᱟᱸᱡᱚᱢᱚᱜ ᱠᱟᱱ ᱛᱟᱵᱮᱱᱟ ᱯᱷᱟᱨᱟᱠ ᱨᱮ ᱞᱮᱠᱟ
ᱟᱪᱪᱷᱟ
ᱟᱹᱞᱤᱧ ᱦᱚᱸ ᱮᱠᱷᱚᱱ ᱫᱚ ᱱᱟᱯᱟᱭ ᱵᱟᱲᱟ ᱜᱮ ᱟᱹᱞᱤᱧ ᱦᱚᱸ ᱪᱟᱸᱫᱚ ᱟᱥᱤᱨᱵᱟᱫᱽ ᱛᱮ ᱱᱟᱯᱟᱭ ᱛᱟᱦᱮᱸ ᱞᱮᱱᱠᱷᱟᱱ ᱜᱮ ᱴᱷᱤᱠᱟ ᱟᱨ ᱡᱚᱛᱚ ᱠᱚ ᱜᱤ ᱱᱟᱯᱟᱭ ᱵᱚᱱ ᱛᱟᱦᱮᱸ ᱞᱮᱱᱠᱷᱟᱡ ᱜᱮ ᱱᱤᱭᱟᱹ ᱜᱮᱵᱚᱱ ᱟᱥᱚᱜᱼᱟ
ᱦᱳᱭ ᱦᱳᱭ ᱟᱹᱰᱤ ᱱᱟᱯᱟᱭ ᱠᱟᱛᱷᱟ ᱵᱮᱱ ᱨᱚᱲ ᱠᱮᱜᱼᱟ, ᱱᱟᱯᱟᱭ ᱵᱚᱱ ᱛᱟᱦᱮᱸ ᱞᱮᱱ ᱠᱷᱟᱡ ᱜᱮ
ᱦᱩᱸ
ᱛᱟᱦᱞᱮ ᱜᱚᱢᱠᱮ ᱟᱨ ᱴᱚᱯᱤᱠ ᱱᱤᱭᱟ. ᱞᱟᱝ ᱠᱚᱛᱷᱟ ᱞᱮᱠᱷᱟᱡ ᱱᱟᱦᱟᱜ ᱟᱹᱰᱤ ᱵᱟᱛᱟᱨ ᱦᱩᱭ ᱠᱚᱜᱼᱟ ᱪᱮᱫᱟᱜ ᱡᱮ ᱥᱚᱢᱚᱭ ᱦᱚᱸ ᱱᱟᱦᱟᱜ ᱟᱹᱰᱤᱜᱟᱱ ᱠᱚᱢ‌... ᱦᱩᱭᱩᱜᱼᱟ
ᱦᱳᱭ ᱦᱳᱭ
ᱛᱚ ᱚᱱᱠᱟᱱ ᱴᱚᱯᱤᱠ ᱡᱩᱫᱤ ᱵᱮᱱ ᱫᱤᱥᱟᱹᱭ ᱠᱟᱱ ᱠᱷᱟᱡ ᱵᱮᱱ ᱨᱚᱲ ᱵᱮᱱ ᱟᱨ ᱱᱟᱠᱷᱟᱡ ᱵᱟᱠᱷᱟᱡ ᱫᱚ ᱦᱟᱸᱜ ᱟᱹᱞᱤᱧ ᱞᱤᱧ ᱫᱤᱥᱟᱹᱭᱟ
ᱟᱪᱪᱷᱟ, ᱟᱪᱷᱟ ᱴᱨᱚᱯᱤᱠ ᱫᱚ ᱟᱪᱪᱷᱟ ᱦᱩᱭᱩᱜ ᱠᱟᱱ ᱛᱟᱞᱟᱝᱼᱟ
ᱦᱳᱭ
ᱱᱚᱜᱼᱚᱭ ᱡᱮ ᱱᱚᱜᱼᱚᱭ ᱡᱮ ᱱᱮᱛᱟᱨ ᱫᱚ ᱱᱚᱜᱼᱚᱭ ᱵᱚᱨᱥᱟ ᱫᱤᱱ᱾ ᱵᱚᱨᱥᱟ ᱫᱤᱱ ᱠᱟᱱᱟ ᱫᱟᱜ ᱡᱟᱹᱲᱤ ᱫᱤᱱ ᱟᱫᱚ ᱱᱤᱛ ᱚᱠᱛᱚ ᱦᱮ ᱟᱵᱚ ᱥᱮ ᱚᱲᱟᱜ ᱠᱚᱨᱮ ᱡᱟᱦᱟᱸ ᱵᱚᱱ ᱟᱹᱥᱩᱞ ᱟᱠᱟᱫ ᱠᱚᱣᱟ ᱜᱟᱹᱭ ᱰᱟᱝᱨᱟ ᱢᱤᱦᱩ ᱢᱮᱨᱚᱢ᱾ ᱥᱤᱢ ᱥᱩᱠᱨᱤ ᱵᱷᱤᱰᱤ ᱢᱮᱨᱚᱢ ᱟᱫᱚ ᱱᱚᱣᱟ ᱵᱚᱨᱥᱟ ᱫᱤᱱ ᱫᱚ ᱵᱚᱱ ᱵᱟᱲᱟᱭ ᱜᱮᱭᱟ ᱫᱟᱜᱽ ᱜᱮᱭᱟᱭ ᱟᱨ ᱵᱚᱨᱥᱟ ᱫᱤᱱ ᱜᱮ ᱦᱚᱭ ᱛᱚ ᱟ. ᱠᱴᱩ ᱵᱚᱱ ᱞᱚᱦᱚᱫ ᱞᱮᱱᱠᱷᱟᱱ ᱦᱚᱭᱛᱚ ᱦᱚᱲᱢᱚ ᱨᱮ ᱠᱤᱪᱷᱩ ᱨᱩᱣᱟᱹ ᱥᱮ ᱜᱟᱹᱭ ᱰᱟᱝᱨᱟ ᱢᱮᱨᱚᱢ ᱵᱷᱤᱰᱤ ᱠᱚᱦᱚᱸ ᱨᱩᱣᱟᱹ ᱟᱡᱟᱨ ᱦᱮᱡ ᱟᱠᱚᱣᱟ ᱟᱫᱚ ᱱᱚᱶᱟ ᱠᱚ ᱟᱞᱚ ᱦᱩᱭᱩᱜ ᱞᱟᱹᱜᱤᱫ ᱴᱮᱠᱟᱣ ᱫᱟᱨᱟᱢ ᱞᱟᱹᱜᱤᱫ ᱟᱵᱚ ᱥᱮ ᱩᱱ....... ᱜᱟᱹᱭ ᱵᱷᱤᱰᱤ ᱢᱮᱨᱚᱢ ᱪᱮᱫ ᱞᱮᱠᱟᱛᱮ ᱵᱚᱱ ᱧᱮᱞ ᱠᱚᱣᱟ ᱟᱨ ᱟᱵᱚ ᱦᱚᱸ ᱪᱮᱫ ᱞᱮᱠᱟ ᱛᱮᱵᱚᱱ ᱧᱮᱞᱚᱜᱼᱟ? ᱡᱮᱢᱚᱱ ᱚᱱᱟ ᱨᱳᱜᱽ ᱟᱡᱟᱨ ᱠᱷᱚᱱ ᱥᱟᱺᱜᱤᱧ ᱨᱮᱵᱚᱱ ᱛᱟᱦᱮᱱ ᱥᱮ ᱨᱳᱜᱽ ᱟᱡᱟᱨ ᱟᱞᱚ ᱧᱟᱢ
ᱱᱚᱜ ᱱᱚᱣᱟ ᱵᱟᱵᱚᱫ ᱛᱤᱜᱤ ᱛᱷᱚᱲᱟ ᱞᱟᱝ ᱨᱚᱯᱚᱲᱟ
ᱦᱳᱭ ᱟᱹᱰᱤ ᱱᱟᱯᱟᱭ ᱴᱚᱯᱤᱠ ᱵᱮᱱ ᱞᱟᱹᱭ ᱠᱮᱫᱮᱜᱼᱟ ᱡᱟᱦᱟᱸ ᱮᱱᱛᱮᱫ ᱟᱵᱚ ᱢᱟᱹᱱᱢᱤ ᱢᱮᱱᱟᱜ ᱵᱚᱱ ᱮᱱᱛᱮᱮᱫ ᱢᱟᱹᱱᱢᱤ ᱟᱵᱚ ᱢᱮᱱᱟᱜ ᱵᱚᱱ ᱟᱵᱚᱣᱟᱜ ᱦᱚᱸ ᱡᱟᱦᱟᱸ ᱮᱱᱛᱮᱫ ᱨᱳᱜᱽ ᱟᱡᱟᱨ ᱢᱟᱛᱟᱨ ᱫᱤᱱ ᱢᱮᱱᱛᱮ ᱫᱟᱜ ᱥᱤᱡᱮᱱ ᱟᱨ ᱮᱱᱛᱮᱮᱫ ᱡᱟᱦᱟᱸ ᱵᱮᱱ ᱞᱟᱹᱭ ᱠᱮᱫᱮᱜᱼᱟ ᱩᱱᱠᱩ᱾ ᱡᱟᱱᱣᱟᱨ ᱠᱚ ᱥᱮ ᱮᱱᱛᱮᱫ ᱥᱤᱢ ᱥᱩᱠᱨᱤ ᱟᱨᱦᱚᱸ ᱮᱢᱟᱱ ᱛᱮᱭᱟᱜ ᱠᱱᱩᱠᱩ ᱢᱮᱱᱟᱜ ᱠᱚ ᱡᱟᱱᱣᱟᱨ ᱠᱚ ᱩᱱᱠᱩ ᱠᱚ ᱫᱚ ᱱᱟᱦᱟᱜ ᱵᱟᱠᱚ ᱨᱚᱲ ᱫᱟᱲᱮᱭᱟᱜ ᱞᱮᱠᱟ ᱛᱮ ᱟᱨ ᱟᱵᱚ ᱫᱚ ᱱᱟᱦᱟᱜ ᱵᱚᱱ ᱥᱟᱱᱟᱢ ᱵᱚᱱ ᱨᱚᱲ ᱛᱟᱦᱮᱸᱱᱟ ᱵᱩᱡ ᱫᱟᱲᱮᱭᱟᱜ ᱱᱟ ᱥᱟᱱᱟᱢ ᱜᱤ ᱡᱮᱛᱮ ᱟᱵᱚ ᱫᱚ ᱵᱚᱱ ᱵᱩᱡᱷᱟᱹᱣ ᱜᱚᱫ ᱛᱟᱦᱮᱱᱟ ᱦᱳᱭᱥ ᱱᱚᱣᱟ ᱴᱚᱯᱤᱠ ᱫᱚ ᱦᱟᱜ ᱰᱤᱥᱠᱟᱥ ᱞᱮᱠᱷᱟᱡ ᱟᱹᱰᱤ ᱵᱟᱛᱨᱟᱣ ᱵᱮᱱ ᱡᱟᱦᱟᱸ ᱴᱩᱯᱤᱠ ᱵᱮᱱ ᱨᱟᱠᱟᱵ ᱠᱟᱜᱼᱟ ᱟᱹᱰᱤ ᱱᱟᱯᱟᱭ ᱜᱮᱭᱟ ᱟᱨ ᱱᱚᱝ ᱠᱟᱱ ᱴᱚᱯᱤᱠ ᱴᱚᱯᱤᱠ ᱫᱚ ᱦᱟᱸᱜ ᱯᱚᱹᱦᱤᱞ ᱫᱚᱢ ᱟᱹᱞᱤᱧ ᱫᱚᱞᱤᱧ ᱟᱨ ᱱᱚᱜᱼᱚᱭ ᱞᱤᱧ ᱟᱸᱡᱚᱢᱮᱫ ᱠᱟᱱᱟ ᱟᱨ ᱟᱹᱰᱤ ᱱᱟᱯᱟᱭ ᱞᱤᱧ ᱟᱹᱭᱠᱟᱹᱣ ᱠᱮᱫᱼᱟ ᱱᱚᱝᱠᱟᱱ ᱴᱚᱯᱤᱠ ᱵᱮᱱ ᱥᱟᱵᱟᱜ ᱯᱟᱲᱟᱣ ᱠᱟᱛᱮ ᱟᱵᱮᱱ ᱵᱮᱱ ᱟᱹᱜᱩ ᱫᱟᱲᱮᱭᱟᱫᱟ ᱦᱳᱭ᱾
ᱦᱳᱭ ᱟᱫᱚ ᱡᱮᱢᱚᱱ ᱞᱤᱧ ᱡᱮᱢᱚᱱ ᱞᱤᱧ ᱢᱮᱱᱫᱟ ᱡᱮᱢᱚᱱ᱾ ᱡᱮᱢᱚᱱ ᱱᱚᱣᱟ ᱫᱟᱜ ᱥᱚᱢᱚᱭ ᱡᱟᱦᱟᱸ ᱠᱚᱴᱷᱮᱱ ᱫᱟᱜ ᱡᱚᱨᱚᱜ ᱠᱟᱱᱟ ᱥᱮ ᱡᱟᱦᱟᱸ ᱠᱚᱨᱮ ᱞᱚᱥᱚᱫ ᱜᱮᱭᱟ ᱵᱚᱱ ᱞᱚᱦᱚᱫᱚᱜ ᱠᱟᱱᱟ᱾ ᱚᱱᱟ ᱚᱸᱰᱮ ᱫᱚ ᱟᱵᱚ ᱦᱚᱭᱛᱳ ᱠᱩᱴᱷᱟᱹᱲ ᱥᱮᱫ ᱥᱮ ᱩᱢᱩᱞ ᱥᱮᱫ ᱵᱚᱱ ᱥᱟᱦᱟ ᱫᱟᱲᱮᱭᱟᱜᱼᱟ᱾ ᱟᱨ ᱱᱩᱠᱩ ᱜᱟᱹᱭ ᱰᱟᱝᱨᱟ ᱢᱮᱨᱚᱢ ᱵᱷᱤᱰᱤ ᱥᱤᱢ ᱥᱩᱠᱨᱤ ᱩᱱᱠᱩ ᱛᱚ ᱦᱚᱭᱛᱳ ᱡᱟᱦᱟᱸ ᱴᱷᱮᱡ ᱫᱟᱜ ᱡᱚᱨᱚᱜ ᱠᱟᱱᱟ ᱥᱮ ᱡᱟᱦᱟᱸ ᱠᱚᱥᱮᱡ ᱞᱚᱥᱚᱫ ᱢᱮᱱᱟᱜᱼᱟ ᱫᱟᱜ ᱟᱹᱛᱩ ᱦᱤᱡᱩᱜ ᱠᱟᱱᱟ ᱥᱮ ᱚᱸᱰᱮ ᱜᱮ ᱩᱱᱠᱩ ᱛᱤᱸᱜᱩ ᱠᱚᱜᱼᱟ ᱥᱮᱠᱚ ᱵᱩᱨᱩᱚᱝ ᱠᱚᱜᱼᱟ᱾ ᱚᱸᱰᱮ ᱠᱷᱚᱱ ᱮᱴᱟᱜ ᱥᱮᱫ ᱵᱟᱠᱚ ᱥᱮᱱ ᱫᱟᱲᱮᱭᱟᱜᱼᱟ ᱟᱫᱚ ᱱᱚᱜ ᱱᱚᱣᱟ ᱦᱳᱭᱛᱳ ᱟᱵᱚ ᱦᱚᱸ ᱮᱠᱴᱩ ᱢᱟᱱᱮ ᱧᱮᱞ ᱦᱩᱭᱩᱜ ᱛᱟᱵᱚᱱᱟᱸ ᱡᱮ ᱱᱩᱠᱩ ᱦᱮᱸ
ᱱᱟᱯᱟᱭ ᱵᱮᱱ ᱢᱮᱱ ᱠᱮᱜᱼᱟ ᱡᱟᱦᱟᱸ ᱮᱱᱛᱮᱜ ᱟᱵᱚ ᱫᱚ ᱢᱤᱫᱴᱮᱱ ᱢᱟᱹᱱᱢᱤ ᱠᱟᱱᱟ ᱵᱚᱱ ᱟᱨ ᱢᱟᱹᱱᱢᱤᱭᱟᱜ ᱫᱟᱭᱤᱛᱛᱚ ᱵᱟᱱ ᱱᱟᱜ ᱠᱟᱱᱟ ᱟᱢ ᱡᱟᱦᱟᱸ ᱛᱤᱱᱟᱹᱜ ᱮᱢ ᱧᱮᱞ ᱫᱟᱲᱮᱭᱟᱜᱼᱟ ᱚᱱᱟᱢ ᱪᱮᱠᱟ ᱫᱟᱲᱮᱭᱟᱜᱼᱟ, ᱢᱮᱱᱠᱷᱟᱱ ᱡᱟᱱᱣᱟᱨ ᱫᱚ ᱡᱟᱦᱟᱸ ᱛᱤᱱᱟᱹᱜ ᱢᱮᱱᱟᱜ ᱠᱚᱣᱟ ᱱᱟᱦᱟᱜ ᱩᱱᱠᱩ ᱫᱚ ᱡᱟᱦᱟᱸᱭ ᱠᱚ ᱧᱮᱞ ᱫᱟᱲᱮᱭᱟᱜᱼᱟ ᱚᱱᱟ ᱩᱱᱟᱹᱜ ᱫᱚᱜ ᱦᱟ ᱵᱟᱠᱚ ᱪᱮᱠᱟᱹ ᱫᱟᱲᱮᱭᱟᱜᱼᱟ᱾ ᱪᱮᱫᱟᱜ ᱡᱮ ᱟᱵᱮᱱ ᱡᱟᱦᱟᱸ ᱞᱮᱠᱟ ᱵᱮᱱ ᱢᱮᱱ ᱠᱮᱜᱼᱟ ᱡᱮ ᱰᱟᱝᱨᱟ ᱢᱤᱫᱴᱮᱱ ᱜᱚᱲᱟ ᱨᱮ ᱡᱩᱫᱤᱢ ᱛᱚᱞ ᱠᱮᱫᱫᱮ ᱠᱷᱟᱡ ᱟᱨ ᱡᱩᱫᱤ ᱪᱚᱴ ᱠᱷᱚᱡ ᱫᱟᱜ ᱧᱩᱨᱩᱜᱼᱟ ᱦ ᱛᱚ ᱩᱱᱤ ᱫᱚ ᱚᱱᱟ ᱛᱚᱞ ᱨᱚᱨ ᱜᱮᱭ ᱛᱟᱦᱮᱱᱟ ᱩᱱᱤ ᱫᱚ ᱚᱸ ᱫᱚ ᱞᱟᱲᱟ ᱠᱟᱛᱮ ᱵᱟᱭ ᱪᱟᱞᱟᱣ ᱫᱟᱲᱮᱭᱟᱜᱼᱟ ᱦᱳᱭ ᱥᱮ ᱟᱫᱚ ᱟᱵᱚ ᱦᱚᱲᱟᱜ ᱢᱤᱫᱴᱮᱱ ᱫᱟᱭᱤᱛᱛᱚ ᱵᱮᱱᱟᱜ ᱠᱟᱱᱟ᱾ ᱟᱢ ᱡᱮ ᱩᱱᱤ ᱡᱟᱦᱟᱸᱭ ᱰᱟᱝᱨᱟᱢ ᱚᱸᱰᱮᱢ ᱛᱚᱞ ᱠᱮᱫᱮ ᱥᱮ ᱢᱮᱨᱚᱢ ᱵᱷᱤᱰᱤ ᱥᱮ ᱥᱤᱢ ᱥᱩᱠᱨᱤ ᱡᱟᱦᱟᱱᱤᱡ ᱜᱮᱢ ᱛᱚᱞ ᱠᱮᱫᱮ ᱥᱮᱢ ᱫᱚᱦᱚ ᱠᱟᱫᱮ ᱩᱱᱤ ᱫᱚ ᱚᱱᱟ ᱡᱟᱦᱟᱸ ᱡᱟᱭᱜᱟ ᱢᱮᱱᱟᱜ ᱛᱟᱭᱟ ᱚᱱᱟ ᱫᱚ ᱡᱩᱛ ᱟᱭ ᱢᱮ ᱟᱨ ᱵᱟᱝᱠᱷᱟᱱ ᱫᱚ ᱩᱱᱤ ᱫᱚ ᱱᱟᱦᱟᱜ ᱫᱟᱜ ᱠᱚ ᱛᱮ ᱡᱩᱫᱤ ᱞᱚᱥᱚᱫ ᱥᱮ ᱥᱮ ᱮᱱ ᱛᱮᱫ ᱮᱢᱟᱱ ᱛᱮᱭᱟᱜ ᱨᱮ ᱡᱩᱫᱤ ᱛᱟᱦᱮᱱᱟ ᱛᱚ ᱩᱱᱤ ᱫᱚ ᱱᱤᱥᱪᱚᱭ ᱜᱮᱱᱟ ᱱᱟᱦᱟᱜ ᱩᱱᱤ ᱫᱚ ᱮᱱᱜ ᱟᱡᱟᱨ ᱠᱚ ᱱᱟᱦᱟᱜ ᱦᱮᱡ ᱟᱭ ᱜᱮᱭᱟ ᱟᱨ ᱡᱩᱫᱤ ᱢᱤᱫᱴᱮᱱ ᱡᱩᱫᱤ ᱟᱡᱟᱨ ᱦᱮᱡ ᱟᱫᱤᱭᱟ ᱛᱟᱦᱚᱞᱮ ᱫᱚ ᱱᱟᱦᱟᱜ ᱟᱢ ᱫᱚ ᱵᱟᱹᱭ ᱵᱟᱹᱭᱛᱮ ᱩᱱ ᱛᱤᱱᱟᱹᱜ ᱩᱱᱠᱩ ᱟᱡ ᱞᱮᱠᱟᱱ ᱠᱩᱡ ᱢᱮᱱᱟᱜ ᱠᱚᱣᱟ ᱾ ᱩᱱᱠᱩ ᱡᱩᱲᱤ ᱩᱱᱠᱩ ᱫᱚ ᱦᱟᱸᱜ ᱵᱟᱹᱭ ᱵᱟᱹᱭ ᱛᱮ ᱛᱮ ᱚᱱᱟ ᱟᱡᱟᱨ ᱫᱚ ᱱᱟᱦᱟᱸᱜ ᱯᱟᱥᱱᱟᱣ ᱤᱫᱤᱭᱟᱠᱚᱣᱟ ᱟᱫᱚ ᱱᱟᱦᱟᱸᱜ ᱠᱚ ᱢᱤᱫ ᱜᱷᱟᱹᱲᱤ ᱛᱮᱠᱚ ᱟᱨ ᱡᱟᱦᱟᱸ ᱞᱮᱠᱟ ᱠᱚ ᱮᱱᱛᱮᱫ ᱠᱚ ᱜᱚᱡ ᱞᱮᱱ ᱛᱟᱢ ᱠᱷᱟᱱ ᱱᱟᱦᱟᱜ ᱫᱚ ᱢᱤᱫ ᱜᱷᱟᱹᱲᱤᱡ ᱛᱮᱢ ᱪᱤᱱᱛᱟᱹ ᱜᱚᱫᱚᱜᱼᱟ ᱟᱫᱚ ᱢᱟᱹᱱᱢᱤ ᱴᱷᱮᱱ ᱜᱮ ᱟᱵᱚ ᱴᱷᱮᱱ ᱜᱮ ᱱᱚᱣᱟ ᱢᱤᱫᱴ ᱨᱟᱱ ᱢᱮᱱᱟᱜᱼᱟ ᱡᱮ ᱟᱵᱚ ᱧᱮᱞᱠᱛᱮᱫ ᱵᱚᱱ ᱚᱱᱟ ᱵᱚᱱ ᱡᱩᱛ ᱫᱟᱲᱮ ᱭᱟᱠᱚ ᱢᱮᱱᱠᱷᱟᱱ ᱚᱱᱟ ᱥᱚᱢᱚᱭ ᱨᱮ᱾ ᱟᱨ ᱡᱩᱫᱤ ᱥᱚᱢᱚᱭ ᱵᱚᱱ ᱯᱟᱨᱚᱢ ᱦᱚᱪᱚᱣᱟᱜ ᱠᱷᱟᱡ ᱨᱮᱦᱚᱸ ᱟᱵᱚ ᱩᱱᱠᱩ ᱡᱟᱱᱣᱟᱨ ᱠᱚᱣᱟᱜ ᱨᱩᱣᱟᱹ ᱦᱟᱹᱥᱩ ᱫᱚ ᱱᱟᱦᱟᱸᱜ ᱢᱤᱫ ᱜᱷᱟᱹᱲᱤᱡ ᱛᱮ ᱦᱩᱭᱩᱜ ᱛᱟᱦᱮᱱᱟ ᱦᱚᱲ ᱠᱚᱫᱚ ᱱᱟᱦᱟᱜ ᱵᱚᱱ ᱨᱟᱱᱚᱜ ᱨᱮᱱᱟᱜ ᱥᱚᱢᱚᱭ ᱵᱚᱱ ᱧᱟᱢ ᱛᱟᱦᱮᱱᱟ ᱢᱮᱱᱠᱷᱟᱱ ᱩᱱᱠᱩ ᱫᱚ ᱚᱱᱠᱟ ᱫᱚ ᱥᱚᱢᱚᱭ ᱫᱚ ᱵᱟᱠᱚ ᱧᱟᱢ ᱛᱟᱦᱮᱱᱟ ᱦᱚᱭ ᱥᱮ ᱟᱵᱮᱱ ᱱᱚᱶᱟ ᱨᱮ ᱪᱮᱫ ᱵᱮᱱ ᱢᱮᱱ ᱦᱚᱪᱚᱭ ᱮᱫ....
ᱦᱳᱭ ᱦᱳᱭ ᱱᱚᱣᱟ ᱦᱚᱸ ᱟᱹᱰᱤ ᱡᱚᱛᱷᱟᱛ ᱦᱮᱸ ᱡᱮᱢᱚᱱ ᱡᱮᱢᱚᱱ ᱵᱚᱱ ᱧᱮᱞ ᱠᱚᱣᱟ ᱢᱮᱨᱚᱢ ᱦᱳᱠ ᱵᱷᱤᱰᱤ ᱦᱳᱠ ᱮᱸ.... ᱮᱸ ᱢᱤᱫ ᱵᱟᱨ ᱢᱤᱦᱩ ᱦᱳᱠ, ᱥᱮᱬᱟ ᱰᱟᱝᱨᱟ ᱦᱚᱸ ᱛᱟ ᱞᱮᱠᱟ ᱞᱚᱦᱚᱫ ᱞᱮᱱᱠᱷᱟᱱ ᱠᱚ ᱦᱭᱛᱳ ᱱᱮᱢᱳᱱᱤᱭᱟ ᱮᱢᱚᱱ ᱟᱡᱟᱨ ᱦᱚᱸ ᱧᱟᱢ ᱫᱟᱲᱮᱭᱟ ᱠᱚᱣᱟ ᱟᱫᱚ ᱩᱱ ᱥᱚᱢᱚᱭ ᱵᱚᱱ ᱧᱮᱞᱟ ᱡᱮ ᱢᱚᱪᱟ ᱠᱷᱚᱱ ᱥᱮ ᱢᱩ ᱠᱷᱚᱱ, ᱯᱷᱚᱛᱚ ᱥᱮ ᱥᱩᱱᱩ ᱠᱚ ᱩᱞᱤ ᱫᱟᱜ ᱠᱚ ᱡᱚᱨᱚᱜ ᱠᱟᱱᱟ ᱾ ᱥᱮ ᱚᱱᱠᱟ ᱴᱷᱤᱠ ᱢᱟᱱᱮ ᱡᱮᱢᱚᱱ ᱞᱟᱦᱟ ᱡᱮᱢᱚᱱ ᱮᱠᱴᱩ ᱮᱸ, ᱡᱮᱢᱚᱱ ᱠᱚ ᱛᱤᱸᱜᱩ ᱠᱚᱜ ᱚᱱᱠᱟ ᱵᱷᱟᱵᱽ ᱫᱚ ᱵᱟᱠᱚ ᱛᱤᱸᱜᱩ ᱠᱚᱜᱼᱟ ᱮᱠᱴᱩ ᱦᱚᱭ ᱛᱚᱠᱚ ᱠᱚ ᱠᱩᱠᱩᱡ ᱧᱚᱜ ᱠᱚᱣᱟ ᱥᱮ, ᱨᱟᱵᱟᱝ ᱥᱚᱢᱚᱭ ᱪᱮᱫ ᱞᱮᱠᱟ ᱠᱚ ᱠᱩ ᱠᱩᱡ ᱠᱚᱣᱟ ᱜᱩᱸᱰᱳᱡ ᱠᱚᱣᱟ ᱦᱳᱭᱛᱳ ᱚᱱᱮ ᱚᱱᱠᱟ ᱠᱚ ᱛᱟᱦᱮᱱᱟ ᱾ ᱟᱫᱚ ᱩᱱ ᱥᱚᱢᱚᱭ ᱟᱵᱚ ᱵᱩᱡᱷᱟᱹᱣ ᱦᱩᱭᱩᱜ ᱛᱟᱵᱚᱱᱟ ᱡᱮ ᱱᱩᱭ ᱢᱮᱨᱚᱢ ᱥᱮ ᱱᱩᱭ ᱵᱷᱤᱰᱤ ᱥᱮ ᱱᱩᱭ ᱢᱤᱦᱩ ᱫᱚ ᱪᱮᱫᱟᱜ ᱮ ᱚᱱᱠᱟᱜ ᱠᱟᱱᱟ ᱪᱮᱫᱟᱜ ᱮ ᱠᱩᱠᱩᱡ ᱟᱠᱟᱱᱟ ᱥᱮ ᱪᱮᱫᱟᱜ ᱢᱩ ᱠᱷᱚᱡ ᱚᱱᱟ ᱮ ᱯᱷᱚᱛᱚ ᱠᱚ ᱥᱩᱱᱩᱡ ᱠᱚ ᱩᱞᱤ ᱫᱟᱜ ᱠᱚ ᱡᱚᱨᱚᱜ ᱠᱟᱱᱟ ᱚᱱᱮ ᱚᱱᱟ ᱠᱚ ᱢᱤᱫᱴᱮᱡ ᱞᱚᱠᱷᱚ ᱦᱩᱭᱩᱜ ᱛᱟᱵᱚᱱᱟ ᱾
ᱦᱳᱭ ᱦᱳᱭ ᱥᱟᱹᱨᱤ ᱠᱟᱛᱷᱟ ᱠᱟᱱ ᱜᱮᱭᱟ ᱜᱚᱢᱠᱮ ᱱᱚᱣᱟ ᱫᱚ ᱧᱮᱞᱚᱜ ᱠᱟᱱ ᱜᱮᱭᱟ ᱟᱨ ᱟᱹᱰᱤᱜᱟᱱ ᱦᱚᱲ ᱟᱵᱚ ᱟᱹᱛᱩ ᱫᱤᱥᱚᱢ ᱨᱮᱱ ᱛᱮ ᱱᱚᱝᱠᱟ ᱢᱮᱱᱟᱜ ᱵᱚᱱ ᱜᱮᱭᱟ ᱾ ᱡᱮ ᱟᱭᱢᱟᱜᱟᱱ ᱢᱟᱱᱮ ᱵᱟᱰᱟᱭ ᱠᱟᱛᱮᱫ ᱮᱮᱱ ᱱᱟᱦᱟᱜ ᱱᱤᱛ ᱦᱟᱹᱵᱤᱡ ᱛᱮ ᱚᱱᱟ ᱨᱳᱜᱽ ᱟᱡᱟᱨ ᱱᱟᱦᱟᱜ ᱩᱱᱠᱩ ᱟᱵᱚ ᱡᱟᱱᱣᱟᱨ ᱵᱚᱱ ᱟᱹᱥᱩᱞ ᱫᱚᱵᱚᱱ ᱫᱚᱦᱚ ᱫᱟᱲᱮᱭᱟᱠᱚ ᱜᱮᱭᱟ ᱾ ᱥᱟᱱᱟᱢ ᱠᱤᱪᱷᱩ ᱵᱚᱱ ᱪᱮᱠᱟ ᱫᱟᱲᱮᱭ ᱠᱮᱭᱟ ᱾ ᱥᱟᱱᱟᱢ ᱠᱤᱪᱷᱩ ᱵᱚᱱ ᱟᱹᱥᱩᱞᱮᱫ ᱠᱚᱣᱟ ᱥᱟᱱᱟᱢ ᱠᱤᱪᱷᱩ ᱵᱚᱱ ᱫᱚᱦᱚᱭᱮᱫ ᱠᱚᱣᱟ ᱦᱳᱭ ᱾ ᱢᱮᱱᱠᱷᱟᱱ ᱡᱟᱦᱟᱸ ᱟᱵᱚᱨᱮᱱ ᱡᱟᱦᱟᱸ ᱮᱱᱛᱜ ᱡᱟᱦᱟᱸᱛᱮ ᱢᱚᱡᱽ ᱵᱚᱱ ᱫᱚᱦᱚ ᱫᱟᱲᱮᱭᱟᱠᱚ, ᱟᱭᱢᱟ ᱫᱤᱱ ᱦᱟᱹᱵᱤᱡ ᱠᱚ ᱡᱤᱣᱭᱮᱫ ᱠᱚ ᱛᱟᱦᱮᱸᱱᱟ ᱛᱟᱵᱩᱱ ᱥᱮ ᱩᱱᱠᱩ ᱠᱷᱚᱱ ᱟᱭᱢᱟ ᱠᱚ ᱥᱟᱸᱜᱮ ᱟᱨ ᱯᱩᱸᱡᱤ ᱚᱱᱟ ᱠᱷ ᱵᱚᱱ ᱵᱟᱲᱦᱟᱣ ᱫᱟᱲᱮᱭᱟᱜ ᱢᱮᱱᱠᱷᱟᱱ ᱱᱚᱜᱼᱚ ᱱᱚᱣᱟ ᱡᱤᱱᱤᱥ ᱴᱟᱜ ᱡᱟᱦᱟᱸᱧ ᱢᱮᱱ ᱠᱮᱜ ᱵᱚᱞᱮ, ᱤ ᱩᱱᱠᱩ ᱦᱚᱲ ᱵᱚᱞᱮ ᱟᱵᱚ ᱫᱚᱦᱚ ᱨᱮᱱᱟᱜ ᱛᱟᱹᱨᱤᱠᱟ ᱟᱵᱚᱵᱚᱱ ᱵᱟᱲᱟᱭ ᱠᱟᱱᱟ ᱾ ᱨᱟᱱ ᱨᱮᱦᱮᱸ ᱢᱚᱡᱽ ᱛᱮᱵᱚᱱ ᱫᱷᱮᱱᱟᱜ ᱠᱟᱱᱟ ᱱᱚᱣᱟ ᱫᱚ ᱠᱟᱱ ᱜᱮᱭᱟ ᱪᱮᱫᱟᱜ ᱡᱮ ᱧᱮᱞᱚᱜ ᱠᱟᱱ ᱜᱮᱭᱟ ᱵᱚᱞᱮ ᱟᱛᱳ ᱠᱚᱨᱮ ᱦᱚᱸ ᱟᱪᱟᱱᱚᱠ ᱟᱪᱟᱱᱚᱠ ᱡᱩᱫᱤ ᱢᱮᱨᱚᱢ ᱠᱚᱦᱚᱸ ᱠᱚ ᱚᱱᱠᱟ ᱠᱚ ᱤᱭᱟᱹ ᱠᱚᱣᱟ, ᱛᱟᱦᱚᱞᱮ ᱫᱚᱠᱚ ᱩᱱᱠᱩ ᱨᱟᱱ ᱨᱮᱦᱮᱫ ᱠᱚᱦᱚᱸ ᱵᱟᱠᱚ ᱪᱮᱫ ᱠᱟᱜᱼᱟ ᱱᱟᱦᱟᱜ ᱚᱱᱠᱟ ᱟᱭᱢᱟ ᱨᱟᱱ ᱠᱚ ᱠᱚ ᱧᱟᱢᱚᱜ ᱜᱮᱭᱟ ᱱᱟᱦᱟᱜ ᱟᱵᱚ ᱚᱱᱟ ᱡᱟᱹᱲᱤ ᱵᱩᱴᱤ ᱦᱚᱸ ᱱᱟᱦᱟᱜ ᱾ ᱟᱨ ᱱᱮᱛᱟᱨ ᱢᱟ ᱦᱟᱜ ᱰᱟᱠᱴᱚᱨ ᱠᱚ ᱢᱮᱱᱟᱜ ᱠᱚᱛᱮ ᱩᱱᱠᱩ ᱜᱟᱹᱭ ᱰᱟᱠᱴᱚᱨ ᱠᱚ ᱯᱚᱥᱩ ᱰᱟᱠᱴᱚᱨ ᱠᱚ ᱚᱱᱟ ᱩᱱᱠᱩ ᱴᱷᱮᱱ ᱠᱷᱚᱡ ᱜᱮ ᱨᱟᱱ ᱠᱚ ᱦᱤᱡᱩᱜᱼᱟ ᱾ ᱟᱫᱚ ᱱᱟᱦᱟᱜ ᱩᱱᱠᱩ ᱥᱚᱢᱚᱭ ᱨᱮ ᱡᱩᱫᱤ ᱵᱟᱠᱚ ᱧᱟᱢ ᱞᱮᱱᱠᱷᱟᱱᱡ ᱱᱟᱦᱟᱜ ᱟᱫᱚ ᱩᱱᱠᱩ ᱚᱱᱮ ᱟᱫᱚ ᱮᱱᱛᱮᱜ ᱨᱟᱱ ᱠᱚ ᱟᱹᱜᱩ ᱪᱟᱞᱟᱜ ᱦᱩᱭᱩᱜᱼᱟ ᱩᱱᱠᱩ ᱴᱷᱮᱡ ᱫᱚ ᱟᱨ ᱞᱟᱹᱭ ᱦᱩᱭᱩᱜᱼᱟ ᱱᱚᱝ ᱱᱚᱝᱠᱟ ᱱᱚᱝᱠᱟ ᱮᱱᱛᱮ ᱤᱭᱟᱹ ᱠᱟᱱᱟ, ᱟᱫᱚ ᱟᱛᱩ ᱠᱚᱨᱮ ᱦᱚᱸ ᱞᱟᱦᱟ ᱫᱚ ᱚᱱᱟ ᱨᱟᱱ ᱨᱮᱦᱮᱫ ᱠᱚ ᱢᱮᱱᱟᱜᱼᱟ ᱚᱱᱠᱟ ᱢᱮᱱᱟᱜ ᱵᱚᱱ ᱜᱮᱭᱟ ᱱᱤᱛ ᱦᱚᱸ ᱚᱱᱠᱟ ᱦᱟᱯᱲᱟᱢ ᱠᱚ। ᱡᱮ ᱩᱱᱠᱩ ᱚᱱᱟ ᱨᱮᱸᱦᱮᱫ ᱠᱚᱠᱚ ᱨᱤᱫ ᱜᱩᱰᱟᱹ ᱠᱟᱛᱮᱫ ᱩᱱᱠᱩ ᱰᱟᱝᱨᱟ ᱠᱚ ᱥᱮ ᱢᱮᱨᱚᱢ ᱠᱚ ᱜᱟᱹᱭ ᱠᱚᱠᱚ ᱟᱭᱢᱟ ᱠᱚ ᱡᱚᱢ ᱦᱚᱪᱚᱭᱮᱫ ᱠᱚᱜᱮᱭᱟ ᱱᱤᱛ ᱦᱟᱹᱵᱤᱡ ᱛᱮ ᱟᱨᱠᱚ ᱡᱩᱛᱩᱜ ᱠᱟᱱ ᱜᱮᱭᱟ। ᱟᱫᱚ ᱱᱚᱜᱼᱚ ᱱᱚᱝᱠᱟ ᱡᱩᱫᱤ ᱨᱟᱱ ᱡᱩᱫᱤᱢ ᱫᱷᱮᱭᱱᱟᱜᱼᱟ ᱮᱱᱛᱮᱫ ᱚᱱᱟ ᱢᱚᱸᱡᱽᱛᱮ ᱨᱤᱫ ᱜᱩᱸᱰᱟᱹ ᱠᱟᱛᱮᱢ ᱮᱢᱟ ᱠᱚᱣᱟ ᱥᱚᱢᱚᱭ ᱨᱮ। ᱛᱚᱵᱮᱜᱮ ᱟᱵᱚ ᱨᱮᱱ ᱡᱤᱣᱤ ᱠᱚ ᱵᱟᱧᱪᱟᱜᱼᱟ ᱟᱨ ᱵᱟᱝᱠᱷᱟᱱ ᱫᱚ ᱟᱹᱥᱩᱞ ᱠᱟᱛᱮᱫ ᱦᱚᱸ ᱱᱟᱦᱟᱜ ᱵᱟᱵᱚᱱ ᱵᱟᱧᱪᱟᱣ ᱫᱟᱲᱮ ᱟᱠᱚᱣᱟ ᱦᱳᱭᱥᱮ।
ᱦᱳᱭ ᱦᱳᱭ ᱟᱹᱰᱤ ᱥᱟᱹᱨᱤ ᱠᱟᱛᱷᱟ। ᱟᱨ ᱤᱱᱟᱹ ᱵᱮᱜᱚᱨ ᱦᱚᱸ ᱟᱵᱚ ᱢᱤᱫᱴᱮᱡ ᱧᱮᱞ ᱦᱩᱭᱩᱜ ᱛᱟᱵᱚᱱᱟ। ᱱᱚᱜᱼᱚᱭ ᱛᱚ ᱵᱚᱨᱥᱟ ᱫᱤᱱ ᱫᱚ ᱦᱟᱸᱜ ᱱᱟᱣᱟ ᱱᱟᱣᱟ ᱜᱷᱟᱥ ᱠᱚ ᱥᱟᱜᱮᱱ ᱜᱚᱫᱚᱜᱼᱟ ᱾ ᱟᱫᱚ ᱚᱱᱟ ᱜᱟᱹᱭ ᱰᱟᱹᱟᱝᱨᱤ ᱢᱤᱦᱩᱸ ᱢᱮᱨᱚᱢ ᱫᱚ ᱦᱟᱸᱜ ᱪᱮᱫ ᱩᱱᱠᱩ ᱫᱚ ᱦᱟᱸᱜ ᱡᱟᱦᱟᱸ ᱥᱮᱫ ᱠᱚ ᱧᱮᱞ ᱠᱟᱫᱟ ᱟᱹᱰᱤ ᱢᱚᱡᱽ ᱦᱟᱹᱨᱭᱟᱹᱲ ᱜᱮ ᱥᱟᱜᱮᱱ ᱠᱟᱱᱟ ᱚᱱᱛᱮ ᱜᱮ ᱦᱟᱸᱜ ᱠᱚ ᱥᱮᱱ ᱜᱚᱫᱚᱜᱼᱟ ᱾ ᱟᱹᱛᱤᱧ ᱜᱚᱞᱟ ᱠᱚ ᱡᱚᱢ ᱜᱚᱞᱟ। ᱟᱫᱚ ᱱᱚᱜᱼᱚ ᱱᱚᱣᱟ ᱦᱚᱸ ᱟᱵᱚ ᱢᱤᱫᱴᱮᱱ ᱞᱚᱠᱠᱷᱚ ᱫᱚᱦᱚ ᱦᱩᱭᱩᱜ ᱛᱟᱵᱚᱱᱟ ᱡᱮ ᱡᱟᱦᱟᱸ ᱡᱟᱭᱜᱟ ᱠᱚᱨᱮ ᱱᱚᱜᱼᱚᱭ ᱡᱮ ᱢᱚᱡᱽ ᱮ ᱥᱟᱜᱮᱱ ᱟᱠᱟᱱᱟ ᱜᱷᱟᱥ ᱠᱚ ᱚᱱᱟ ᱡᱟᱭᱜᱟ ᱠᱚᱨᱮ ᱡᱮᱱᱚ ᱡᱟᱸᱦᱟᱱ ᱱᱚᱝᱨᱟ ᱠᱚ ᱡᱮᱱᱚ ᱟᱞᱚ ᱛᱟᱦᱮᱱ। ᱥᱮ ᱡᱟᱦᱟᱸ ᱠᱚᱨᱮ ᱡᱮ ᱱᱩᱝᱠᱩ ᱠᱟᱴᱟᱠᱩᱴᱨᱟᱹᱜ ᱠᱚ ᱟᱞᱚ ᱛᱟᱦᱮᱱ। ᱠᱟᱨᱚᱱ ᱚᱱᱟ ᱠᱚ ᱛᱟᱦᱮᱱ ᱠᱷᱟᱱ ᱦᱚᱭᱛᱚ ᱩᱸ ᱩᱱᱠᱩ ᱢᱤᱦᱩ ᱢᱮᱨᱚᱢ ᱫᱚ ᱪᱮᱫ ᱦᱩᱸᱥᱟᱹᱨᱟ ᱥᱮᱱ ᱜᱚᱫ ᱱᱟ ᱟᱨ ᱟᱹᱛᱤᱧᱮ ᱫᱷᱩᱨᱟᱣ ᱜᱚᱫ ᱮᱱᱟ। ᱟᱫᱚ ᱦᱚᱭᱛᱚ ᱩᱱᱥᱚᱢᱚᱭ ᱡᱩᱫᱤ ᱡᱟᱹᱱᱩᱢ ᱠᱩ ᱡᱟᱦᱟᱱ ᱠᱟᱴᱟ-ᱠᱟᱴᱩᱣᱟᱹ ᱠᱚ ᱛᱟᱸᱦᱮᱱ ᱠᱷᱟᱱ ᱦᱚᱭᱛᱚ ᱢᱚᱪᱟ ᱠᱚᱨᱮ ᱮ ᱤᱭᱟᱹ ᱠᱷᱚᱪᱟ ᱮᱢᱟᱜ ᱞᱮᱱᱠᱷᱟᱱ ᱥᱮ ᱯᱟᱹᱴᱤ ᱮᱢᱟᱱ ᱞᱮᱱᱠᱷᱟᱱ। ᱦᱚᱭᱛᱳ ᱚᱸᱰᱮ ᱠᱷᱚᱡ ᱦᱚᱸ ᱦᱚᱭᱛᱳ ᱠᱳᱱᱳ ᱤᱱᱯᱷᱮᱠᱥᱮᱱ ᱦᱚᱸ ᱦᱩᱭ ᱫᱟᱲᱮᱭᱟᱜᱼᱟ। ᱦᱚᱭᱛᱚ ᱯᱷᱩᱥᱨᱤ ᱞᱮᱠᱟ ᱦᱩᱭ ᱫᱟᱲᱮᱭᱟᱜᱼᱟ ᱦᱚᱭᱛᱳ। ᱟᱹᱲᱮ ᱟᱲᱮᱛᱮ ᱫᱟᱹᱛ ᱞᱮᱠᱷᱟ ᱦᱚᱸ ᱦᱩᱭ ᱫᱟᱲᱮᱭᱟᱜᱼᱟ ᱩᱱ ᱥᱚᱢᱚᱭ ᱦᱚᱭᱛᱳ ᱩᱱᱠᱩ ᱢᱮᱨᱚᱢ ᱥᱮ ᱵᱷᱤᱰᱤ ᱦᱳᱠ ᱩᱱ ᱥᱚᱢᱚᱭ ᱠᱤᱱᱛᱩ ᱚᱱᱟ ᱩᱞᱤ ᱫᱟᱜ ᱠᱩ ᱮ ᱦᱚᱭᱛᱚ ᱜᱚᱴᱟ ᱞᱩᱴᱤ ᱯᱷᱩᱞᱟᱹᱜ ᱛᱟᱠᱚᱣᱟ ᱱᱚᱜᱼᱚ ᱱᱚᱣᱟ ᱦᱚᱸ ᱢᱤᱫᱴᱮᱡ ᱞᱚᱠᱠᱷᱚ ᱫᱚᱦᱚ ᱦᱩᱭᱩᱜ ᱛᱟᱵᱚᱱᱟ। ᱟᱨ ᱤᱱᱟᱹ ᱵᱮᱜᱚᱨ ᱦᱚᱸ ᱡᱮ ᱟᱵ ᱵᱚᱣᱟᱜ ᱵᱩᱱ ᱡᱮ ᱟᱵᱩ ᱪᱮᱫ ᱞᱮᱠᱟ ᱛᱮᱵᱩᱱ ᱛᱟᱸᱦᱮᱱᱟ? ᱮᱸ ᱱᱚᱣᱟ ᱱᱟᱣᱟ ᱱᱟᱣᱟ ᱫᱟᱜ ᱥᱚᱢᱚᱭ ᱟᱵᱚ ᱦᱚᱸ ᱠᱤᱱᱛᱩ ᱪᱮᱫ ᱞᱚᱠᱠᱷᱚ ᱫᱚᱦᱚ ᱦᱩᱭᱩᱜ ᱛᱟᱵᱚᱱᱟ। ᱱᱚᱜᱼᱚᱭ ᱱᱟᱣᱟ ᱱᱟᱣᱟ ᱫᱟᱜ ᱡᱚᱠᱷᱚᱱ ᱠᱚᱱᱚ ᱜᱟᱹᱰᱭᱟᱹ ᱠᱚᱨᱮ ᱰᱚᱵᱷᱟᱜ ᱠᱚᱨᱮ। ᱴᱚ‌ᱸᱵᱟᱣ ᱜᱚᱫᱚᱜᱼᱟ ᱩᱱ ᱥᱩᱢᱟᱹᱭ ᱦᱚᱭᱛᱚ ᱚᱱᱮᱠ ᱦᱚᱭᱛᱚ ᱵᱩᱱ ᱧᱮᱞ ᱟᱠᱟᱫ ᱠᱚᱣᱟ ᱜᱤᱫᱽᱨᱟᱹ ᱠᱩ- ᱫᱟᱜ ᱴᱚᱸᱵᱟ ᱞᱮᱱᱠᱷᱟᱱ ᱜᱮ ᱩᱱᱠᱩ ᱚᱱᱟ ᱱᱟᱣᱟ ᱫᱟᱜ ᱨᱮᱠᱚ ᱰᱟᱹᱵᱽᱨᱟᱹᱜ ᱟᱠᱚ ᱠᱷᱤᱞᱰᱩ ᱟᱠᱩ ᱫᱚᱱ ᱟᱠᱩ ᱟᱫᱚ ᱱᱚᱜᱼᱚ ᱱᱚᱣᱟ ᱦᱚᱸ ᱢᱤᱫᱴᱮᱡ ᱞᱚᱠᱠᱷᱚ ᱫᱚᱦᱚ ᱦᱩᱭᱩᱜ ᱛᱟᱵᱚᱱᱟ ᱡᱮ ᱱᱚᱜᱼᱚᱭ ᱡᱮ ᱱᱟᱣᱟ ᱫᱟᱜ ᱡᱮ ᱴᱚᱸᱵᱟᱣ ᱟᱠᱟᱱ। ᱮᱵᱚᱨᱮ ᱡᱟᱦᱟᱸ ᱜᱟᱹᱰᱭᱟᱹ ᱥᱮ ᱰᱚᱵᱷᱟᱜ ᱨᱚᱦᱚᱲ ᱛᱟᱦᱮᱸ ᱠᱟᱱᱟ ᱩᱱ ᱥᱚᱢᱚᱭ ᱚᱱᱟ ᱜᱟᱹᱰᱭᱟᱹ ᱰᱚᱵᱷᱟᱜ ᱨᱮ ᱦᱚᱭᱛᱚ ᱠᱳᱱᱚ ᱱᱚᱝᱨᱟ ᱦᱚᱸ ᱛᱟᱦᱮᱸ ᱦᱚᱸ ᱫᱟᱲᱮᱭᱟᱜᱼᱟ। ᱥᱮ ᱡᱟᱦᱟᱱᱟᱜ ᱯᱚᱪᱟ ᱡᱤᱱᱤᱥ ᱦᱚᱸ ᱛᱟᱦᱮᱸ ᱫᱟᱲᱮᱜᱼᱟ। ᱮᱵᱚᱨᱮ ᱦᱚᱭᱛᱚ ᱚᱱᱟ ᱡᱚᱠᱷᱚᱱ ᱜᱮ ᱱᱟᱣᱟ ᱫᱟᱜ ᱦᱮᱡ ᱮᱱᱟ ᱯᱮᱨᱮᱡ ᱮᱱᱟ ᱩᱱᱥᱚᱢᱚᱭ ᱦᱚᱭᱛᱚ ᱚᱱᱛᱮ ᱠᱷᱚᱡ ᱟᱹᱛᱩ ᱦᱮᱡ ᱮᱱᱟ ᱚᱸᱰᱮ ᱡᱚᱢᱟᱭ ᱮᱱᱟ। ᱮᱵᱟᱨᱮ ᱡᱟᱨ ᱯᱷᱚᱞᱮ ᱚᱸᱰᱮ ᱡᱩᱫᱤ ᱵᱚᱱ ᱰᱟᱹᱵᱽᱨᱟᱹ ᱞᱮᱱᱠᱷᱟᱱ ᱦᱚᱭᱛᱚ ᱟᱵᱚ ᱦᱚᱲᱢᱚ ᱨᱮᱦᱚᱸ ᱦᱚᱭᱛᱚ ᱠᱤᱪᱷᱩ ᱚ ᱦᱚᱭᱛᱳ ᱵᱟᱯᱟᱫ ᱵᱚᱱᱟ। ᱠᱷᱟᱹᱞᱩᱥ ᱞᱮᱠᱟ ᱵᱟᱵᱟᱫ ᱵᱚᱱᱟ ᱮᱵᱟᱨᱮᱛᱮ ᱦᱚᱭᱛᱚ ᱵᱟᱵᱟᱫ ᱵᱟᱵᱟᱫ ᱚᱱᱟ ᱠᱚᱨᱮ ᱵᱚᱱ ᱜᱟᱹᱫᱩᱨ ᱞᱮᱠᱷᱟᱱ ᱦᱚᱭᱛᱳ ᱯᱷᱩᱥᱨᱤ ᱮᱢᱟᱱᱚᱜᱼᱟ ᱫᱟᱜᱽᱲᱟ ᱮᱢᱟᱱᱚᱜᱼᱟ। ᱮᱵᱟᱨᱮ ᱠᱷᱟᱹᱥ ᱞᱮᱠᱟ ᱦᱚᱸ ᱠᱤᱪᱷᱩ ᱡᱟᱱᱟᱢ ᱫᱟᱲᱮᱭᱟᱜᱼᱟ ᱟᱫᱚ ᱱᱚᱜᱼᱚ ᱱᱚᱣᱟ ᱦᱚᱸ ᱟᱵᱚ ᱢᱤᱫᱴᱮᱡ ᱢᱟᱱᱮ ᱧᱮᱞ ᱦᱩᱭᱩᱜ ᱛᱟᱵᱚᱱᱟ ᱥᱮ ᱞᱚᱠᱠᱷᱚ ᱫᱚᱦᱚ ᱦᱩᱭᱩᱜ ᱛᱟᱵᱚᱱᱟ।
ᱥᱟᱹᱨᱤ ᱠᱟᱛᱷᱟ ᱠᱟᱱ ᱜᱮᱭᱟ ᱱᱚᱣᱟ ᱫᱟᱜ ᱡᱟᱦᱟᱸ ᱵᱚᱱ ᱡᱟᱹᱲᱤᱭᱮᱫ ᱠᱟᱱᱟ ᱱᱤᱛᱚᱜ ᱮᱱᱛᱮᱫ ᱫᱟᱜ ᱥᱤᱡᱤᱱ ᱨᱮ ᱱᱤᱛᱚᱜ ᱫᱟᱜ ᱠᱚ ᱯᱮᱨᱮᱜᱚᱜ ᱠᱟᱱᱟ। ᱜᱟᱹᱰᱭᱟᱹ ᱨᱮ ᱱᱟᱹᱭ-ᱱᱟᱞᱟ ᱰᱚᱵᱷᱟᱜ ᱠᱚᱨᱮ ᱡᱟᱦᱟᱸ ᱥᱮᱫ ᱜᱮ ᱜᱚᱴᱟ ᱜᱚᱴᱟ ᱜᱮ ᱯᱮᱨᱮᱜᱚᱜ ᱠᱟᱱᱟ। ᱢᱮᱱᱠᱷᱟᱱ ᱱᱚᱣᱟ ᱮᱱᱛᱮᱱ ᱯᱟᱭᱨᱟᱜ ᱠᱚᱨᱮᱱᱟᱜ ᱥᱮ ᱤᱭᱟᱹ ᱠᱚᱨᱮᱱᱟᱜ ᱜᱤᱫᱽᱨᱟᱹ ᱠᱚᱫᱚ ᱱᱟᱦᱟᱜ ᱵᱟᱠᱩ ᱵᱩᱡᱽ ᱛᱟᱦᱮᱱ ᱮᱠᱟᱞ ᱜᱮ ᱱᱟᱦᱟᱜ ᱟᱫᱚ ᱚᱱᱟ ᱜᱤᱫᱽᱨᱟᱹ ᱵᱟᱠᱚ ᱵᱩᱡ ᱛᱟᱦᱮᱱᱟ ᱟᱫᱚ ᱱᱟᱦᱟᱜ ᱩᱱᱠᱩ ᱚᱱᱟ ᱱᱟᱣᱟ ᱫᱚᱜ ᱨᱮ ᱠᱚ ᱰᱟᱹᱵᱽᱨᱟᱹ ᱞᱮᱱᱠᱷᱟᱡ ᱱᱟᱦᱟᱜ ᱟᱫᱚ ᱱᱟᱦᱟᱜ ᱩᱱᱠᱩ ᱫᱚ ᱜᱤᱫᱽᱨᱟᱹ ᱫᱚ ᱫᱟᱜ ᱯᱮᱨᱮᱡ ᱞᱮᱱᱠᱷᱟᱱ ᱫᱚᱠᱚ ᱵᱷᱚᱠᱪᱟᱜ ᱛᱟᱦᱮᱱᱟ ᱢᱟᱱᱮ ᱥᱚᱢᱚᱭ ᱠᱷᱚᱡ ᱦᱚᱸ ᱵᱟᱹᱲᱛᱤ ᱠᱩ ᱯᱟᱭᱨᱟᱜ ᱛᱟᱦᱮᱱᱟ ᱟᱫᱚᱱᱟᱦᱟᱜ ᱢᱮᱫ ᱠᱚ ᱟᱨᱟᱜᱚᱜ ᱛᱟᱠᱚᱣᱟ ᱟᱨ ᱛᱤᱱᱟᱹᱜ ᱜᱷᱟᱹᱲᱤᱡ ᱠᱚ ᱰᱟᱹᱵᱽᱨᱟᱹᱭᱮᱱ ᱜᱮ ᱟᱫᱚᱱᱟᱦᱜ ᱩᱱᱠᱩ ᱫᱚ ᱚᱱᱟ ᱧᱤᱫᱟᱹ ᱠᱚᱨᱛᱮ ᱜᱮᱞᱮ ᱧᱤᱫᱟᱹ ᱧᱤᱫᱟᱹ ᱦᱩᱭᱩᱜ ᱦᱩᱭᱩᱜ ᱛᱮᱜᱮᱱ ᱦᱟᱜ ᱩᱱᱠᱩ ᱫᱚ, ᱩᱱᱠᱩ ᱫᱚ ᱵᱟᱹᱭ ᱵᱟᱹᱭᱛᱮ ᱟᱫᱚ ᱨᱩᱣᱟᱹ ᱥᱮᱜ ᱮᱛᱚᱦᱚᱵ ᱠᱚᱣᱟ ᱟᱨ ᱱᱟᱣᱟ ᱫᱟᱜ ᱨᱮᱭᱟᱜ ᱱᱚᱝᱠᱟ ᱢᱟᱱᱮ ᱜᱩᱱ ᱢᱮᱱᱟᱜᱼᱟ ᱵᱚᱞᱮ ᱡᱮ ᱢᱟᱱᱮ ᱱᱩᱱᱟᱹᱜ ᱵᱟᱹᱲᱤᱡ ᱜᱩᱱ ᱢᱮᱱᱟᱜᱼᱟ ᱵᱚᱞᱮ ᱠᱤ ᱟᱢ ᱢᱤᱫᱴᱮᱱ ᱦᱚᱲᱢᱚ ᱵᱚᱞᱮ ᱢᱤᱫ ᱜᱷᱟᱹᱲᱤ ᱛᱮ ᱩᱱᱤ ᱨᱩᱣᱟᱹᱭ ᱪᱟᱹᱭ ᱜᱮᱭᱟ ᱪᱮᱫᱟᱜ ᱡᱮ ᱚᱱᱟ ᱡᱮᱢᱚᱱ ᱵᱮᱱ ᱞᱟᱹᱭᱠᱮᱜ ᱢᱟᱱᱮ ᱱᱟᱣᱟ ᱫᱟᱜ ᱫᱚ ᱢᱤᱫᱴᱮᱱ ᱚᱱᱟ ᱜᱟᱴᱞᱟᱜ-ᱮ ᱥᱮ ᱤᱭᱟᱹᱨᱮ ᱚᱱᱟ ᱚᱠᱛᱮ ᱨᱮ ᱚᱱᱟ ᱪᱤᱜ ᱠᱚ ᱚᱱᱟᱨᱮ ᱠᱟᱪᱲᱟ ᱛᱮᱦᱮ ᱠᱟᱱᱟ ᱪᱮᱫ ᱛᱮᱦᱮ ᱠᱟᱱᱟ ᱟᱹᱛᱩ ᱚᱠᱟ ᱠᱚᱨᱮ ᱠᱷᱚᱡ ᱪᱚ ᱟᱹᱛᱩ ᱦᱤᱡᱩᱜ ᱠᱟᱱᱟ ᱫᱟᱜ ᱟᱨ ᱚᱱᱟ ᱫᱟᱜ ᱦᱚᱲᱢᱚ ᱨᱮ ᱟᱵᱚ ᱫᱚ ᱚᱱᱟ ᱵᱚᱱ ᱰᱩᱵᱩᱡᱚᱜ ᱠᱟᱱᱟᱭᱮᱢ ᱤᱭᱟᱹᱜ ᱠᱟᱱᱟᱭᱮᱢ ᱛᱚ ᱩᱱᱤ ᱦᱚᱲᱢᱚ ᱨᱮ ᱡᱟᱦᱟᱸ ᱤᱭᱟᱹᱨᱮ ᱩᱱᱤ ᱵᱟᱭ ᱥᱟᱦᱟᱣ ᱫᱟ᱾ ᱵᱟᱭ ᱦᱟᱛᱟᱣ ᱫᱟᱲᱤᱜ ᱠᱟᱱᱟ᱾ ᱩᱱᱤ ᱫᱚᱚ ᱟᱭᱢᱟ ᱨᱚᱠᱚᱢ ᱚᱱᱟᱨᱮ ᱤᱱᱯᱷᱮᱠᱥᱮᱱ ᱦᱩᱭ ᱫᱟᱲᱮᱭᱟᱜᱼᱟ ᱦᱚᱲᱢᱚ ᱨᱮ, ᱦᱳᱭ ᱡᱮᱢᱚᱱ ᱚᱱᱟ ᱜᱟᱹᱫᱩᱨ ᱠᱚ ᱦᱩᱭ ᱫᱟᱲᱮᱭᱟᱜᱼᱟ, ᱵᱟᱵᱟᱜ ᱠᱚ ᱦᱩᱭ ᱫᱟᱲᱤᱭᱟᱜᱼᱟ ᱟᱹᱰᱤ ᱠᱟᱡᱟᱠ᱾ ᱛᱟᱦᱚᱞᱮ ᱫᱚ ᱚᱱᱟ ᱠᱚᱫᱚ ᱧᱮᱞᱦᱳᱭᱳᱜᱟ ᱟᱯᱱᱟᱨ ᱱᱤᱡᱮᱨ ᱴᱷᱮᱡ ᱜᱮ ᱠᱟᱱᱟ ᱟᱯᱱᱟᱨ ᱜᱤᱫᱽᱨᱟᱹ ᱟᱯᱱᱟᱨ ᱴᱷᱮᱜ ᱜᱮ ᱵᱩᱡᱟ ᱩᱱᱠᱩ ᱫᱚᱦᱚ ᱦᱩᱭᱩᱜᱼᱟ, ᱪᱮᱫᱟᱜ ᱡᱮ ᱱᱚᱝᱠᱟᱱ ᱯᱚᱨᱤᱥᱛᱤᱛᱤ ᱨᱮᱫᱚ ᱮᱱᱛᱮᱱ ᱜᱤᱫᱽᱨᱟᱹ ᱠᱚ ᱜᱟᱨᱡᱮᱱ ᱠᱚᱜᱮ ᱧᱮᱞ ᱦᱩᱭᱩᱜᱼᱟ ᱱᱟᱦᱟᱜ, ᱪᱮᱫᱟᱜ ᱡᱮ ᱟᱢᱫᱚ ᱢᱤᱫᱴᱮᱱ ᱞᱟᱹᱴᱩ ᱦᱚᱲ ᱛᱚ ᱚᱸᱰᱮ ᱫᱚ ᱯᱟᱭᱨᱟᱜ ᱞᱟᱹᱜᱤᱫ ᱫᱚ ᱵᱟᱵᱩᱱ ᱥᱮᱱᱚᱜᱼᱟ ᱱᱟᱣᱟ ᱫᱟᱜ ᱨᱮᱫᱚ᱾ ᱦᱳᱭ ᱟᱫᱚ ᱱᱚᱣᱟ ᱠᱚ ᱵᱟᱰᱟᱭ ᱠᱮᱛᱮ ᱜᱮ ᱵᱚᱞᱮ ᱟᱫᱚ ᱜᱚᱝᱠᱮ ᱚᱠᱛᱚ ᱠᱚᱦᱚᱸ ᱟᱞᱟᱝ ᱢᱟ ᱠᱩᱲᱟᱹᱜᱣ ᱠᱟᱱ ᱛᱟᱞᱟᱝ ᱱᱟᱦᱟᱜ ᱛᱟᱦᱚᱞᱮ ᱢᱟ ᱛᱚᱵᱮ ᱮᱱᱠᱟᱹ ᱜᱮᱞᱟᱝ ᱨᱚᱯᱚᱲᱟ ᱛᱮᱦᱮᱧ ᱫᱚ᱾ ᱱᱤᱭᱟᱹ
ᱦᱳᱭ ᱛᱟᱭᱚᱢ ᱫᱟᱨᱟᱢ
ᱦᱳᱭ ᱦᱳᱭ ᱛᱟᱭᱱᱚᱢ ᱫᱟᱨᱟᱢ ᱟᱨᱦᱚᱸ ᱚᱱᱠᱟᱜᱮ ᱴᱚᱯᱤᱠ ᱱᱤᱭᱮ ᱞᱟᱝ ᱨᱚᱯᱚᱲᱟ᱾ ᱟᱹᱰᱤ ᱱᱟᱯᱟᱭ ᱵᱩᱡᱷᱟᱹᱣ ᱮᱱᱟ ᱱᱚᱝᱠᱟᱱᱟᱜ ᱴᱚᱯᱤᱠ ᱰᱤᱥᱠᱟᱥ ᱞᱟᱹᱜᱤᱫ ᱛᱮ, ᱦᱳᱭ ᱦᱮᱸ ᱢᱟ ᱛᱟᱦᱚᱞᱮ ᱡᱚᱦᱟᱨ ᱜᱮ᱾
ᱦᱩᱸᱢ ᱡᱟᱨᱤ